ᱦᱮᱞᱳ᱾
ᱩᱸ, ᱦᱮᱸ ᱦᱮᱞᱳ᱾
ᱩᱸᱻ ᱢᱟᱱᱮ ᱟᱹᱞᱤᱧᱟᱜ ᱨᱚᱲ ᱵᱮᱱ ᱟᱸᱡᱚᱢᱚᱜ, ᱦᱳᱭ ᱡᱚᱦᱟᱨ ᱜᱮ, ᱟᱹᱞᱤᱧᱟᱜ ᱨᱚᱲ ᱵᱮᱱ ᱟᱸᱡᱚᱢᱮᱜ -ᱟ?
ᱦᱮᱸ ᱟᱸᱡᱚᱢᱚᱜ ᱠᱟᱱᱟ᱾ ᱤᱧᱟᱹᱜ ᱨᱚᱲ ᱟᱸᱡᱚᱢᱚᱜ ᱠᱟᱱᱟ ᱴᱷᱤᱠ ᱴᱷᱟᱠ?
ᱦᱮᱸ ᱟᱸᱡᱚᱢᱚᱜ ᱠᱟᱱᱟ᱾
ᱚᱻ ᱦᱳᱭ ᱟᱫᱚ ᱛᱟᱲᱟᱢ ᱨᱮᱱᱟᱜ ᱥᱮ ᱪᱮᱫ ᱨᱮᱱᱟᱜ ᱪᱚᱝ ᱠᱟᱹᱴᱤᱡ ᱟᱣᱟᱡ ᱟᱸᱡᱚᱢᱚᱜ ᱠᱟᱱᱟ᱾
ᱵᱟᱝ ᱜᱮᱭᱟ ᱟᱹᱞᱤᱧ ᱦᱟᱸᱜ ᱫᱩᱲᱩᱵ ᱠᱟᱱᱟ ᱞᱤᱧ ᱠᱩᱞᱦᱤ ᱥᱮᱫ ᱨᱮ ᱫᱟᱠᱟ ᱡᱚᱢ ᱵᱟᱲᱟ ᱠᱟᱛᱮᱫ᱾
ᱟᱪᱪᱷᱟ, ᱟᱪᱪᱷᱟ᱾
ᱫᱟᱠᱟ ᱡᱚᱢ -ᱫᱟᱠᱟ ᱡᱚᱢ ᱵᱟᱲᱟ ᱠᱮᱜᱼᱟ ᱥᱮ ᱵᱟᱝ?
ᱦᱟ ᱡᱚᱢ ᱵᱟᱲᱟ ᱦᱩᱭᱱᱟ ᱡᱚᱢ ᱵᱟᱲᱟ ᱠᱟᱛᱮᱫ ᱜᱮ ᱱᱚᱜ ᱚᱭ ᱫᱩᱲᱩᱵ ᱵᱟᱲᱟ ᱦᱳᱭ ᱟᱠᱟᱱᱟ᱾ ᱚ ᱪᱮᱫ ᱞᱮᱠᱟ ᱢᱮᱱᱟᱜ ᱯᱮᱭᱟ ᱛᱟᱦᱚᱞᱮ ᱟᱯᱮ?
ᱱᱤᱛᱚᱜ ᱫᱚ ᱦᱟᱸᱜ ᱪᱟᱸᱫᱚ ᱵᱚᱸᱜᱟ ᱫᱟᱭᱟ ᱛᱮ ᱦᱟᱸᱜ ᱱᱤᱛᱚᱜ ᱫᱚ ᱦᱟᱸᱜ ᱱᱟᱯᱟᱭ ᱜᱮᱭᱟ᱾
ᱟᱪᱪᱷᱟ᱾
ᱥᱟᱱᱟᱢ ᱦᱚᱲᱜᱮ ᱚᱲᱟᱜ ᱠᱚᱨᱮᱱ ᱦᱚᱸ᱾
ᱦᱮᱸ ᱦᱮᱸ᱾
ᱟᱯᱮ ᱜᱮ ᱦᱟᱸᱜ ᱪᱮᱫ ᱞᱮᱠᱟ?
ᱟᱸ ᱦᱟᱸ ᱟᱞᱮ ᱦᱚᱸ ᱦᱟᱸᱜ ᱱᱟᱦᱟᱜ ᱥᱚᱭᱫᱚᱢ ᱫᱚ ᱱᱟᱯᱟᱭ ᱵᱟᱲᱟ ᱜᱮ ᱡᱚᱛᱚ ᱦᱚᱲᱜᱮ᱾ ᱢᱮᱱᱟᱜ ᱟᱠᱟᱫ ᱞᱮᱭᱟ᱾
ᱟᱪᱪᱷᱟ ᱦᱩᱲᱩ ᱠᱚᱵᱚ ᱦᱟᱸᱜ ᱨᱚᱦᱚᱭ ᱵᱟᱲᱟᱭ ᱦᱩᱭᱩᱜ ᱠᱟᱱ ᱜᱮᱭᱟ ᱥᱮ ᱵᱟᱝᱜᱮ?
ᱟᱸ ᱦᱩᱲᱩ ᱠᱚᱫᱚ ᱱᱟᱦᱟᱸᱜ ᱨᱚᱦᱚᱭ ᱟᱹᱣᱨᱤ ᱞᱮ ᱫᱷᱩᱨᱟᱹᱜᱼᱟ᱾ ᱠᱷᱮᱛ ᱵᱟᱹᱫᱽ ᱠᱚ ᱵᱟᱭ ᱫᱟᱜ ᱠᱟᱱ ᱛᱟᱞᱮᱭᱟ ᱚᱱᱠᱟ ᱡᱟᱹᱥᱛᱤ ᱧᱚᱜ ᱵᱟᱭ ᱫᱟᱜ ᱠᱟᱜᱼᱟ ᱥᱮ᱾ ᱫᱟᱜ ᱫᱚ ᱫᱟᱜᱮᱜᱼᱟᱭ ᱚᱠᱟ ᱠᱚᱥᱮᱫ ᱫᱚ ᱴᱷᱤᱠ ᱜᱮ ᱫᱟᱜᱮᱜ-ᱟᱭ ᱢᱮᱱᱠᱷᱟᱱ ᱟᱞᱮ ᱫᱚ ᱠᱟᱹᱴᱤᱡ-ᱮ ᱮᱸ ᱵᱟᱭ ᱵᱷᱟᱜᱮ ᱴᱷᱤᱠ ᱫᱚ ᱵᱟᱭ ᱫᱟᱜ ᱜᱚᱫ ᱟᱞᱮ ᱠᱟᱱᱟ ᱦᱟᱸᱜ ᱠᱷᱟᱱ᱾
ᱟᱪᱪᱷᱟ ᱟᱯᱮ ᱥᱮᱱ ᱫᱚ ᱦᱟᱸᱜ ᱫᱟᱜ ᱠᱚ ᱦᱟᱸᱜ ᱩᱸ ᱠᱚᱢ ᱧᱚᱜ ᱜᱮᱭᱟ᱾ ᱟᱨ ᱜᱟᱰᱟ ᱠᱚ ᱵᱟᱹᱱᱩᱜ ᱛᱟᱯᱮ ᱠᱟ ᱜᱟᱰᱟ ᱠᱚ ᱠᱮᱱᱮᱞ ᱠᱚ ᱦᱟᱸᱜ?
ᱟ ᱵᱟᱝᱟ ᱱᱚᱛᱮ ᱫᱚ ᱜᱟᱰᱟ ᱠᱮᱱᱮᱞ ᱠᱚᱫᱚ ᱵᱟᱹᱱᱩᱜ ᱟᱠᱟᱫᱟ ᱟ᱾
ᱛᱟᱦᱚᱞᱮ ᱟᱯᱮ ᱟᱯᱮ ᱫᱚ ᱦᱟᱸᱜ ᱥᱮᱨᱢᱟ ᱦᱳᱭ᱾
ᱦᱮᱸ ᱦᱮᱸ ᱥᱮᱨᱢᱟ ᱡᱟᱹᱲᱤ ᱵᱷᱚᱨᱥᱟ ᱜᱮ ᱨᱚᱦᱚᱭ ᱠᱚᱛᱟ ᱞᱮ ᱫᱚ ᱱᱟᱦᱟᱜ ᱟᱫᱚ ᱚᱱᱟ ᱤᱠᱷᱟᱡ ᱜᱮ ᱦᱟᱸᱜ ᱚᱱᱟ ᱜᱮᱞᱮ ᱛᱟᱹᱜᱤ ᱛᱟᱲᱟᱜ ᱟᱠᱟᱫᱟ ᱟᱫᱚ ᱪᱮᱫ ᱞᱮᱠᱟ ᱦᱳᱭᱳᱜ ᱠᱟᱱᱟ ᱮᱱᱛᱮᱫ᱾ ᱡᱩᱫᱤ ᱫᱟᱜᱟᱭ ᱴᱷᱤᱠ ᱴᱷᱟᱠ ᱛᱟᱦᱚᱞᱮ ᱠᱷᱟᱱ ᱦᱩᱭᱩᱜ ᱛᱟᱞᱮᱭᱟ ᱨᱚᱦᱚᱭ ᱟᱨ ᱵᱟᱝᱠᱷᱟᱱ ᱫᱚ ᱦᱟᱸᱜ ᱠᱷᱟᱱ ᱟᱜ ᱛᱟᱞ ᱠᱮᱫᱟᱭ ᱟᱫᱚ ᱟᱞᱮ ᱥᱮᱱ ᱫᱚ ᱦᱟᱸᱜ᱾
ᱚ ᱟᱪᱪᱷᱟ, ᱟᱞᱮ ᱥᱮᱱ ᱫᱚ ᱦᱟᱸᱜ ᱚᱱᱟ ᱨᱚᱦᱚᱭ ᱵᱟᱲᱟ ᱫᱚ ᱦᱟᱸᱜ ᱟᱹᱰᱤ ᱥᱟᱨᱫᱤ ᱵᱟᱲᱟᱣ ᱟᱠᱟᱫ ᱜᱮᱭᱟ ᱠᱚ᱾
ᱟ ᱦᱮᱸ ᱟᱨ ᱡᱟᱭᱜᱟ ᱡᱟᱭᱜᱟ ᱫᱚ ᱦᱟᱸᱜ-ᱮ ᱫᱟᱜ ᱵᱟᱲᱟ ᱠᱮᱫ ᱜᱮᱭᱟᱭ ᱛᱚ ᱥᱮ ᱫᱟᱜ ᱦᱚᱸᱭ ᱫᱟᱜᱮᱫ ᱜᱮᱭᱟᱭ᱾
ᱦᱳᱭ ᱟᱨ ᱢᱚᱴᱟᱢᱩᱴᱤ ᱫᱚᱥ ᱯᱚᱱᱨᱚ ᱫᱤᱱ ᱠᱷᱟᱡ ᱜᱮ ᱦᱟᱸᱜ ᱠᱚ ᱪᱟᱵᱟ ᱵᱟᱲᱟᱭ ᱜᱮᱭᱟ ᱦᱟᱸᱜ ᱥᱟᱱᱟᱢ ᱦᱚᱲ ᱜᱮ᱾
ᱟᱪᱪᱷᱟ ᱟᱪᱪᱷᱟ᱾
ᱢᱟᱱᱮ ᱦᱟᱸᱜ ᱟᱯᱮ ᱥᱮᱱ ᱫᱚ ᱫᱟᱜ ᱮᱠᱟᱞᱜᱮ ᱫᱟᱜ ᱵᱟᱭ ᱫᱟᱜ ᱵᱟᱲᱟᱭᱮᱜᱼᱟ᱾
ᱫᱟᱜ ᱫᱚ ᱫᱟᱜᱮ-ᱟᱭ ᱱᱤᱦᱟᱹᱛ ᱜᱮ ᱵᱟᱭ ᱫᱟᱜᱮᱼᱟ ᱚᱱᱠᱟ ᱫᱚ ᱵᱟᱝᱟ, ᱟᱫᱚ ᱚᱱᱮ ᱮᱸ ᱫᱟᱜ ᱡᱚᱨᱚ ᱵᱟᱲᱟ ᱛᱮᱜᱮ ᱮᱸ ᱠᱩᱞᱦᱤ ᱠᱚᱨᱮ ᱱᱟᱥᱮ ᱱᱟᱥᱮ ᱟᱹᱛᱩ ᱵᱟᱲᱟᱜ ᱛᱮᱜᱮ ᱪᱟᱵᱟ᱾
ᱟᱪᱪᱷᱟ᱾
ᱦᱳᱭ ᱛᱮᱦᱮᱧ ᱦᱚᱸ ᱡᱮᱢᱚᱱᱮ ᱫᱟᱜ ᱠᱮᱜ-ᱟᱭ ᱫᱤᱱ ᱵᱷᱳᱨ ᱫᱚ ᱫᱚᱢᱮ ᱥᱤᱛᱩᱝ ᱠᱮᱜ-ᱟᱭ᱾ ᱯᱷᱟᱴ ᱯᱷᱟᱴ ᱟᱨ ᱛᱟᱭᱚᱢ ᱫᱚ ᱢᱟᱸᱡᱟᱱ ᱥᱮᱫ ᱫᱚ ᱚᱱᱠᱟ ᱨᱤᱢᱤᱞ ᱠᱚᱭ ᱨᱟᱠᱟᱵ ᱠᱮᱜᱼᱟ ᱤᱱᱠᱟᱹ ᱚᱸ ᱪᱷᱚᱴᱟ ᱥᱮᱫ ᱫᱚ ᱢᱚᱱᱮ ᱦᱚᱭ ᱫᱟᱜ ᱠᱮᱜ-ᱟᱭ ᱪᱷᱚᱴᱟ ᱦᱮᱸ ᱤᱱᱠᱟᱹ ᱜᱮ ᱟᱨ ᱛᱟᱭᱚᱢ ᱫᱚ ᱚᱱᱮ ᱠᱟᱹᱴᱤᱡ ᱧᱚᱜ-ᱮ ᱫᱟᱜ ᱠᱮᱫᱟ ᱨᱟᱪᱟ ᱨᱮᱫᱚ ᱧᱮᱞᱚᱜ ᱠᱟᱱᱟ ᱡᱟᱹᱥᱛᱤ ᱜᱮ ᱟᱹᱛᱩᱜ ᱠᱟᱱ ᱞᱮᱠᱟ ᱟᱨ ᱢᱮᱱᱠᱷᱟᱱ ᱠᱷᱮᱛ ᱵᱟᱹᱫᱽ ᱠᱚᱨᱮ ᱧᱮᱞᱮᱫ ᱠᱷᱟᱱ ᱫᱚ ᱫᱟᱜ ᱜᱮ ᱵᱟᱹᱱᱩᱜ-ᱟ᱾
ᱟᱪᱪᱷᱟ ᱟᱪᱪᱷᱟ᱾
ᱦᱳᱭ ᱦᱳᱭ᱾
ᱟᱪᱪᱷᱟ ᱢᱮᱱᱟᱜ ᱞᱤᱧ ᱦᱟᱸᱜ ᱱᱚᱣᱟ ᱥᱟᱠᱟᱣᱟ ᱮᱸ ᱥᱟᱱᱟᱢ ᱦᱚᱲ ᱜᱮ ᱱᱚᱝᱠᱟ ᱠᱚ ᱨᱚᱯᱚᱲ ᱜᱮᱭᱟ ᱡᱮ ᱦᱟᱸ ᱦᱮᱸ ᱟᱯᱮ ᱥᱮᱫ ᱫᱚ ᱪᱮᱫᱠᱟ ᱦᱩᱲᱩ ᱠᱚᱯᱮ ᱨᱚᱦᱚᱭ ᱠᱮᱜ-ᱟ ᱥᱮ ᱵᱟᱝ ᱦᱟᱸᱜ ᱟᱨ ᱠᱟᱹᱴᱤᱡ ᱢᱮᱱᱟᱞᱤᱧ ᱟᱵᱚ ᱱᱚᱛᱮ ᱥᱚᱢᱟᱡ ᱥᱮᱡ ᱠᱟᱹᱴᱤᱡ ᱪᱟᱞᱟᱣ ᱨᱚᱯᱚᱲ ᱞᱮᱱᱠᱷᱟᱡ ᱦᱚᱸ ᱵᱟᱝ ᱜᱟᱱᱚᱜ ᱜᱮᱭᱟ?
ᱦᱮᱸ ᱦᱮᱸ ᱚᱱᱟ ᱜᱮ ᱢᱮᱱ ᱦᱩᱭᱩᱜ ᱠᱟᱱᱟ ᱱᱚᱣᱟ ᱠᱚᱢᱟ ᱨᱚ ᱯᱚᱲ ᱠᱟᱱ ᱜᱮᱭᱟᱵᱚᱱ ᱡᱟᱣ ᱦᱮᱸ᱾
ᱟᱫᱚ ᱦᱟᱸᱜ ᱢᱮᱱᱮ-ᱟ ᱞᱤᱧ ᱛᱟᱞᱦᱮ ᱟᱯᱮ ᱥᱮᱫ ᱫᱚ ᱦᱟᱸᱜ ᱥᱮ ᱚᱱᱠᱟ ᱵᱚᱞᱛᱮ ᱪᱮᱫ ᱞᱮᱠᱟ ᱢᱮᱱ ᱜᱟᱱᱚᱜ-ᱟ ᱟᱯᱮ ᱥᱮᱱ ᱫᱚ ᱪᱮᱫ ᱞᱮᱠᱟ ᱵᱟᱦᱟ ᱠᱚ ᱥᱚᱨᱦᱟᱭ ᱠᱚ ᱪᱮᱫ ᱞᱮᱠᱟ ᱠᱚ ᱢᱟᱱᱟᱣ ᱵᱟᱲᱟᱭ ᱜᱮᱭᱟ ᱟᱯᱮ ᱥᱮᱱ ᱫᱚ ᱦᱟᱸᱜ?
ᱦᱮᱸ ᱱᱚᱛᱮ ᱵᱟᱦᱟ ᱥᱚᱨᱦᱟᱭ ᱢᱟᱱᱟᱣ ᱫᱚ ᱠᱟᱹᱴᱤᱡ ᱵᱷᱟᱜᱮ ᱧᱚᱜ ᱜᱮᱠᱚ ᱢᱟᱱᱟᱣ ᱜᱮᱭᱟ᱾ ᱨᱟᱹᱥᱤ ᱟᱹᱛᱩ ᱧᱚᱜ ᱜᱮᱭᱟᱞᱮ ᱠᱟᱹᱴᱤᱡ ᱚᱱᱟ ᱦᱚᱸ ᱟᱨ ᱮ ᱢᱟᱱᱮ ᱪᱮᱫᱠᱟ ᱡᱚᱛᱚ ᱜᱮ ᱢᱟᱱᱮ ᱵᱷᱟᱜᱮ ᱜᱮ ᱦᱩᱭᱩᱜ-ᱟ ᱵᱟᱦᱟ ᱦᱚᱸ ᱥᱚᱨᱦᱟᱭ ᱦᱚᱸ ᱠᱟᱹᱴᱤᱡ ᱡᱟᱸᱠ ᱡᱚᱢᱚᱠ ᱧᱚᱜ ᱜᱮ ᱦᱩᱭᱩᱜ ᱛᱟᱦᱮᱸᱫ᱾
ᱟᱯᱮ ᱫᱚ ᱦᱟᱸᱜ ᱟᱯᱮ ᱥᱮᱱ ᱫᱚ ᱵᱚᱞᱛᱮ ᱜᱮᱞᱮ ᱢᱟᱜᱽ ᱢᱚᱬᱮ ᱠᱚ ᱦᱟᱸᱜ ᱢᱟᱱᱟᱣ ᱵᱟᱲᱟᱭ ᱜᱮᱭᱟ ᱯᱮᱥᱮ ᱵᱟᱝ?
ᱦᱮᱸ ᱢᱟᱜᱢᱚᱬᱮ ᱦᱩᱭᱩᱜ-ᱟ᱾
ᱟᱫᱚ ᱪᱮᱜᱠᱟ ᱢᱟᱜᱽ ᱢᱟᱜ ᱢᱚᱬᱮ ᱵᱚᱞᱛᱮ ᱛᱮ ᱢᱟᱜᱢᱚᱬᱮ ᱵᱚᱞᱛᱮ ᱦᱟᱸᱜ ᱢᱟᱱᱮ ᱚᱱᱟᱫᱚ ᱵᱚᱪᱷᱚᱨ ᱵᱚᱪᱷᱚᱨ ᱦᱩᱭᱩᱜ ᱛᱟᱦᱮᱱᱟ ᱥᱮ ᱪᱮᱫ ᱞᱮᱠᱟ ᱯᱟᱸᱪ ᱵᱪᱷᱚᱨ ᱚᱱᱛᱚᱨ ᱥᱮ ᱵᱟᱨ ᱵᱚᱪᱚᱨ ᱚᱱᱛᱚᱨ ᱪᱮ
ᱩᱻᱜ ᱟᱞᱮ ᱱᱚᱛᱮ ᱫᱚ ᱮᱢᱱᱤ ᱛᱮᱫᱚ ᱠᱟᱱ ᱛᱟᱞᱮᱭᱟ ᱯᱟᱸᱪ ᱵᱚᱪᱷᱚᱨ ᱚᱱᱛᱚᱨ ᱜᱮ ᱠᱟᱱᱟ᱾ ᱟᱫᱚ ᱱᱚᱝᱠᱟ ᱦᱟᱸᱜ ᱡᱩᱫᱤ ᱡᱟᱦᱟᱸᱭ ᱚᱱᱠᱟ ᱱᱟᱲᱦᱟ ᱯᱤᱲᱦᱟᱹ ᱠᱚᱠᱚ ᱧᱟᱢ ᱠᱟᱜ-ᱟ ᱮᱱᱠᱷᱟᱱ ᱡᱩᱫᱤ ᱵᱚᱸᱜᱟ ᱵᱩᱨᱩ ᱠᱚᱴᱷᱮᱡ ᱠᱚ ᱚᱱᱠᱟ ᱠᱚ ᱱᱮᱦᱚᱨ ᱵᱟᱲᱟ ᱠᱟᱜ-ᱟ ᱨᱚᱲ ᱵᱟᱲᱟ ᱠᱟᱜ-ᱟ ᱠᱚ ᱟᱫᱚ ᱚᱱᱟ ᱠᱚᱨᱮᱱᱟᱜ ᱜᱮ ᱡᱩᱫᱤ ᱠᱩᱲᱟᱹᱭ ᱠᱚᱠᱚ ᱧᱟᱢ ᱠᱟᱜ ᱠᱷᱟᱱ ᱫᱚ ᱟᱫᱚ ᱟᱠᱚ ᱦᱚᱸ ᱠᱚ ᱮᱢᱟ᱾ ᱟᱫᱚ ᱚᱱᱟ ᱞᱟᱥᱟᱲᱦᱮᱫ ᱛᱮᱜᱮ ᱟᱫᱚ ᱢᱟᱜ ᱢᱚᱬᱮ ᱟᱞᱮ ᱟᱨ ᱪᱮᱫ᱾ ᱟᱫᱚ ᱚᱱᱠᱟ ᱡᱩᱫᱤ ᱛᱟᱦᱮᱱ ᱜᱮᱭᱟ
ᱢᱮᱱᱟᱞᱤ ᱢᱟᱜ ᱢᱚᱬᱮ ᱫᱚ ᱦᱟᱸᱜ ᱞᱟᱹᱴᱩ ᱫᱟᱲᱮ ᱞᱟᱜᱟᱜ-ᱟ ᱥᱮ ᱪᱮᱫ ᱞᱮᱠᱟ ᱞᱟᱜᱟᱜ ᱜᱮᱭᱟ?
ᱮ ᱵᱟᱝᱟ ᱞᱟᱹᱴᱩ ᱫᱟᱲᱮ ᱫᱚ ᱵᱟᱝᱟ ᱱᱚᱸᱰᱮ ᱫᱚ ᱚᱱᱠᱟᱜᱮ ᱤᱭᱟᱹ ᱨᱚᱲ ᱠᱚᱨᱟ ᱢᱮᱱᱟᱜ ᱛᱟᱞᱮᱭᱟ ᱟᱨ ᱱᱚᱸᱰᱮ ᱫᱚ ᱩᱱᱠᱩ ᱠᱟᱹᱴᱤᱡ ᱠᱚᱜᱮ ᱮᱱᱛᱮ
ᱟᱪᱪᱷᱟ
ᱦᱳᱭ ᱞᱟᱹᱴᱩ ᱠᱚᱫᱚ ᱵᱟᱝ ᱠᱚ ᱤᱭᱟᱹ ᱮᱢ ᱠᱚᱣᱟ ᱠᱟᱹᱴᱤᱡ ᱠᱚᱜᱮ ᱟᱫᱚ
ᱟᱞᱮ ᱥᱮᱜᱦᱚᱸ
ᱵᱚᱪᱷᱚᱨ ᱵᱚᱪᱷᱚᱨ ᱜᱮ ᱦᱩᱭᱩᱜ-ᱟ ᱟᱫᱚ ᱚᱱᱠᱟ ᱡᱩᱫᱤ ᱡᱟᱦᱟᱸᱭ ᱠᱮᱭᱟᱜ ᱟᱨ ᱚᱱᱠᱟ ᱡᱩᱫᱤ ᱵᱟᱝ ᱛᱟᱦᱮᱱᱟ ᱮᱱᱠᱷᱟᱱ ᱫᱚ ᱢᱚᱬᱮ ᱵᱚᱪᱷᱚᱨ ᱚᱱᱛᱚᱨ ᱜᱮ ᱟᱫᱚ ᱱᱚᱸᱰᱮ ᱫᱚ ᱵᱟᱦᱟ ᱦᱚᱸᱠᱚ ᱵᱟᱦᱟᱜ ᱜᱮᱭᱟ ᱟᱨ ᱵᱟᱦᱟ ᱫᱚ ᱯᱨᱚᱛᱛᱮᱠ ᱥᱮᱨᱢᱟ ᱜᱮ ᱵᱟᱠᱷᱟᱡ ᱡᱟᱦᱟᱸ ᱠᱚᱨᱮᱜ ᱧᱮᱞᱚᱜ-ᱟ ᱡᱮᱢᱚᱱ ᱡᱮ ᱥᱮᱨᱢᱟ ᱠᱚ ᱢᱟᱜ ᱢᱚᱬᱮᱜ-ᱟ ᱮᱱ ᱥᱮᱨᱢᱟ ᱫᱚ ᱵᱟᱠᱚ ᱵᱟᱦᱟᱜ-ᱟ᱾ ᱢᱮᱱᱠᱷᱟᱱ ᱱᱚᱸᱰᱮ ᱫᱚ ᱵᱟᱦᱟ ᱫᱚ ᱦᱩᱭᱩᱜ ᱜᱮᱭᱟ ᱵᱟᱦᱟ ᱫᱚ ᱦᱩᱭᱩᱜ ᱜᱮᱭᱟ ᱟᱨ ᱢᱟᱜ ᱢᱚᱬᱮ ᱦᱚᱸ ᱦᱩᱭᱩᱜ-ᱟ᱾ ᱦᱚᱜ-ᱚᱭ
ᱟᱞᱮ ᱥᱮᱱ ᱫᱚ ᱦᱟᱸᱜ ᱚᱱᱠᱟ ᱫᱚ ᱦᱟᱸᱜ ᱵᱟᱭ ᱦᱳᱭᱳᱜ ᱵᱟᱲᱟᱜ ᱜᱮᱭᱟ ᱟᱞᱮ ᱥᱮᱱ ᱫᱚ ᱢᱟᱜ ᱢᱚᱬᱮ ᱦᱚᱸ ᱵᱟᱹᱱᱩᱜ-ᱟ ᱟᱨ ᱮᱢᱱᱤ ᱡᱟᱦᱟᱸ ᱟᱵᱚ ᱡᱟᱦᱮᱨ ᱯᱩᱡᱟᱹ ᱠᱟᱱ ᱛᱟᱵᱚᱱᱟ ᱪᱮᱫᱞᱮᱠᱟ ᱟᱢ ᱚᱱᱟ ᱫᱚ ᱦᱟᱸᱜ ᱦᱩᱭᱩᱜ ᱜᱮᱭᱟ᱾ ᱟᱫᱚ ᱟᱞᱮ ᱥᱮᱱ ᱫᱚ ᱦᱟᱜ ᱢᱟᱜᱢᱚᱬᱮ ᱠᱚᱫᱚ ᱵᱟᱝ ᱧᱮᱞ ᱵᱟᱲᱟ ᱦᱩᱭ ᱠᱟᱱᱟ᱾ ᱟᱫᱚ ᱚᱱᱟᱜᱮ ᱦᱟᱸᱜ ᱞᱤᱧ
ᱪᱮᱜ ᱞᱮᱠᱟ ᱵᱟᱝ ᱠᱟᱱᱟ ᱢᱟᱜ ᱢᱚᱬᱮ ᱠᱚᱫᱚ ᱪᱮᱫ ᱞᱮᱠᱟ ᱠᱚ ᱢᱟᱱᱟᱣ ᱵᱟᱛᱟᱣ-ᱟ ᱛᱚᱵᱮ ᱫᱚ ᱟᱞᱮ ᱥᱮᱱ ᱫᱚ ᱦᱟᱸᱜ ᱚᱱᱟ ᱡᱟᱦᱟᱸ ᱫᱚᱞᱮ ᱥᱚᱦᱨᱟᱭ ᱥᱚᱨᱦᱟᱭ ᱫᱚ ᱦᱟᱸᱜ ᱟᱹᱰᱤ ᱵᱷᱟᱜᱮ ᱜᱮᱞᱮ ᱢᱟᱱᱟᱣ ᱛᱟᱦᱮᱱᱟ ᱡᱟᱦᱟᱸ ᱢᱮᱱ ᱠᱟᱜ ᱠᱚ ᱥᱮᱫᱟᱭ ᱦᱚᱲ ᱡᱮ ᱦᱟᱹᱛᱤ ᱞᱮᱠᱟᱱ ᱥᱚᱨᱦᱟᱭ ᱢᱚᱬᱮ ᱥᱤᱧ ᱢᱚᱬᱮ ᱧᱤᱫᱟᱹ ᱠᱚ ᱮᱱᱮᱡ ᱥᱮᱨᱮᱧ ᱜᱮᱭᱟ ᱚᱱᱠᱟ ᱞᱮᱠᱟᱛᱮ ᱛᱟᱞᱦᱮ ᱚᱝᱠᱟ ᱜᱮᱞᱮ ᱢᱟᱱᱟᱣ ᱛᱟᱸᱦᱮᱱᱟ᱾
ᱦᱮᱸ᱾
ᱟᱞᱮ ᱥᱮᱱ ᱫᱚ ᱵᱚᱞᱛᱮ ᱜᱮᱞᱮ ᱥᱚᱨᱦᱟᱭ ᱜᱮ ᱦᱟᱸᱜ ᱵᱷᱟᱹᱜᱤ ᱞᱮ ᱢᱟᱱᱟᱣ ᱛᱟᱸᱦᱮᱱᱟ᱾
ᱚ ᱚ ᱚ᱾ ᱟᱪᱪᱷᱟ ᱜᱚᱝᱠᱮ ᱱᱚᱜ-ᱚᱭ ᱡᱮ ᱦᱟᱹᱛᱤ ᱞᱮᱠᱟᱱᱟᱜ ᱥᱚᱨᱦᱟᱭ, ᱦᱟᱹᱛᱤ ᱥᱟᱞᱟᱜ ᱛᱩᱞᱩᱡ ᱨᱮᱱᱟᱜ ᱚᱡᱮ ᱫᱚ ᱪᱮᱫ ᱠᱟᱱᱟ ᱠᱟᱹᱴᱤᱡ ᱮᱢ ᱞᱟᱹᱭ ᱞᱮᱠᱷᱟᱱ ᱵᱷᱟᱜᱮᱜ-ᱟ᱾
ᱟᱫᱚ ᱚᱱᱟ ᱴᱷᱤᱠ ᱵᱟᱹᱞᱤᱧ ᱵᱟᱲᱟᱭ ᱜᱮᱭᱟ ᱟᱫᱚ ᱯᱟᱹᱦᱤᱞ ᱦᱚᱲᱟᱜ ᱢᱮᱱ ᱥᱮ ᱦᱟᱸᱜ ᱚᱱᱟ ᱫᱚ ᱦᱟᱸᱜ ᱟᱹᱞᱤᱧ ᱦᱟᱸᱜ ᱤᱱᱟᱹᱜ ᱴᱷᱤᱠ ᱵᱟᱹᱞᱤᱧ ᱵᱟᱲᱟᱭ ᱜᱮᱭᱟ᱾ ᱟᱫᱚ ᱪᱮᱫ ᱞᱮᱠᱟ ᱠᱚ ᱦᱟᱸᱜ ᱚᱱᱟ ᱠᱟᱛᱷᱟ ᱨᱮᱠᱚ ᱞᱟᱹᱭ ᱠᱟᱜ-ᱟ ᱡᱮ ᱦᱟᱹᱛᱤ ᱞᱮᱠᱟᱱ ᱥᱚᱨᱦᱟᱭ᱾
ᱦᱳᱭ ᱱᱚᱣᱟ ᱛᱟᱦᱞᱮ ᱤᱧ ᱢᱮᱱᱮᱜ-ᱟ᱾ ᱱᱚᱣᱟ ᱦᱟᱹᱛᱤ ᱥᱟᱞᱟᱜ ᱛᱩᱞᱩᱡ ᱨᱮᱱᱟᱜ ᱚᱡᱮ ᱫᱚ ᱦᱩᱭᱩᱜ ᱠᱟᱱᱟ ᱮᱸᱻ ᱱᱚᱜ-ᱚᱭ ᱡᱮ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ᱾ ᱟᱵᱚ ᱫᱚ ᱮᱢᱱᱤᱛᱮ ᱯᱟᱹᱦᱤᱞ ᱠᱷᱚᱱ ᱫᱚ ᱢᱚᱬᱮ ᱥᱤᱧ, ᱟᱫᱚ ᱱᱮᱛᱟᱨ ᱫᱚ ᱩᱱᱟᱹᱜ ᱫᱤᱱ ᱫᱚ ᱵᱟᱠᱚ ᱢᱟᱱᱟᱣᱮᱜ-ᱟ᱾ ᱮᱸᱻ ᱱᱮᱛᱟᱨ ᱫᱤᱱ, ᱱᱮᱛᱟᱨ ᱫᱚ ᱢᱟᱱᱮ ᱢᱟᱱᱟᱣᱮᱜ ᱨᱮᱦᱚᱸ ᱠᱚ ᱡᱟᱞᱮ ᱛᱷᱟᱞᱮ ᱠᱚᱫᱚ ᱵᱟᱠᱚ ᱢᱟᱱᱟᱣᱮᱜ-ᱟ᱾ ᱦᱳᱭ ᱡᱟᱞᱮ ᱫᱷᱟᱹᱨᱤᱡ ᱫᱚ ᱦᱳᱭᱛᱳ ᱠᱚ ᱮᱱᱮᱡ ᱥᱮᱨᱮᱧ ᱵᱟᱲᱟᱭᱮᱫ ᱜᱮᱭᱟ, ᱟᱨ ᱡᱟᱡᱞᱮ ᱡᱟᱦᱟᱸ ᱠᱚ ᱢᱮ ᱢᱮᱛᱟᱜ ᱠᱟᱱᱟ ᱚᱱᱟ ᱫᱚ ᱵᱟᱝᱟ, ᱟᱫᱚ ᱱᱚᱣᱟ ᱫᱚ ᱟᱵᱚ ᱫᱚ ᱡᱮᱢᱚᱱ ᱟᱵᱚᱣᱟᱜ ᱥᱟᱱᱛᱟᱲ ᱥᱟᱶᱛᱟ ᱨᱮᱫᱚ ᱟᱵᱚᱣᱟᱜ ᱢᱟᱨᱟᱝ ᱯᱚᱨᱚᱵᱽ ᱫᱚ ᱡᱟᱦᱟᱸ ᱫᱚ ᱵᱟᱨᱭᱟᱜ ᱜᱮᱛᱟᱵᱚᱱᱟ ᱥᱮ ᱡᱚᱛᱚ ᱠᱷᱚᱱᱟᱜ ᱢᱟᱨᱟᱝ ᱯᱚᱨᱚᱵᱽ ᱫᱚ ᱵᱟᱦᱟ ᱟᱨ ᱥᱚᱨᱦᱟᱭ ᱜᱮ, ᱮᱸᱜ ᱦᱮᱸ᱾ ᱟᱫᱚ ᱵᱟᱦᱟ ᱫᱚ ᱱᱟᱦᱟᱜ ᱯᱮ ᱢᱟᱦᱟᱸ ᱨᱮᱱᱟᱜ ᱠᱟᱱ ᱛᱟᱵᱚᱱᱟ ᱟᱨ ᱱᱚᱣᱟ ᱥᱚᱨᱦᱟᱭ ᱫᱚ ᱱᱟᱦᱟᱜ ᱢᱚᱬᱮ ᱢᱟᱦᱟ ᱨᱮᱱᱟᱜ᱾ ᱟᱨ ᱱᱚᱣᱟ ᱥᱚᱨᱦᱟᱭ ᱨᱮᱜᱮ ᱥᱮ ᱵᱟᱦᱟ ᱨᱮᱜᱮ ᱟᱵᱚ ᱫᱚ ᱦᱚᱯᱚᱱ ᱮᱨᱟ ᱢᱤᱥᱨᱟ ᱠᱚ ᱫᱮᱹᱣ ᱵᱷᱟᱹᱜᱤᱱ ᱠᱚᱵᱚᱱ ᱱᱮᱣᱛᱟ ᱵᱟᱨᱛᱮ ᱠᱟᱛᱮᱫ ᱵᱚᱱ ᱟᱹᱜᱩ ᱠᱚᱣᱟ᱾ ᱦᱮᱸ ᱟᱨ ᱢᱟᱨᱟᱝ ᱜᱮ ᱦᱩᱭᱩᱜ ᱛᱟᱵᱚᱱᱟ᱾ ᱡᱮᱢᱚᱱ ᱫᱤᱠᱩ ᱠᱚᱣᱟᱜ ᱫᱚ ᱫᱩᱨᱜᱟᱹ ᱯᱩᱡᱟᱹ ᱦᱩᱭᱩᱜ ᱠᱟᱱᱟ ᱚᱱᱠᱟ ᱜᱮ᱾
ᱦᱩᱸ, ᱟᱵᱚᱣᱟᱜ ᱫᱚ ᱦᱟᱸᱜ ᱵᱟᱦᱟ ᱟᱨ ᱵᱟᱦᱟᱜ ᱜᱮ ᱢᱟᱨᱟᱝ ᱛᱟᱵᱚᱱᱟ ᱡᱚᱛᱚ ᱠᱷᱚᱱ ᱫᱚ᱾
ᱦᱮᱸ, ᱵᱟᱦᱟ ᱟᱨ ᱥᱚᱨᱦᱟᱭ ᱜᱮ ᱵᱟᱱᱟᱨ ᱜᱮ ᱚᱱᱟ ᱠᱤᱱ ᱢᱤᱫ ᱛᱩᱞᱩᱡᱚᱜ-ᱟ ᱟᱨ ᱪᱮᱫ ᱵᱟᱦᱟ ᱦᱚᱸ ᱥᱚᱨᱦᱟᱭ ᱦᱚᱸ᱾ ᱟᱫᱚ ᱚᱱᱟ ᱞᱮᱠᱟᱛᱮ ᱟᱫᱚ ᱦᱟᱹᱛᱤ ᱥᱟᱞᱟᱜ ᱠᱚ ᱛᱩᱞᱩᱡ ᱟᱠᱟᱫᱟ ᱱᱚᱣᱟ ᱥᱚᱨᱦᱟᱭ ᱫᱚ ᱮᱱᱛᱮᱫ᱾
ᱦᱩᱸ, ᱚᱱᱟ ᱤᱱᱟᱹᱜ ᱴᱷᱤᱠ᱾ ᱴᱷᱤᱠᱟᱹᱱᱟ ᱟᱫᱚ ᱵᱟᱹᱞᱤᱧ ᱵᱟᱲᱟᱭᱟ ᱢᱮ ᱠᱟᱛᱷᱟ ᱞᱤᱧ ᱟᱸᱡᱚᱢ ᱠᱟᱜ ᱡᱮ ᱢᱚᱬᱮ ᱥᱤᱧ ᱢᱚᱬᱮ ᱧᱤᱫᱟᱹ, ᱦᱟᱹᱛᱤ ᱞᱮᱠᱟᱱ ᱥᱚᱦᱨᱟᱭ ᱦᱟᱸᱜ ᱠᱚ ᱞᱟᱹᱭ ᱜᱮᱭᱟ, ᱟᱫᱚ ᱦᱟᱸᱜ ᱴᱷᱤᱠ ᱤᱱᱟᱹ ᱫᱚ ᱦᱟᱸᱜ ᱵᱟᱹᱞᱤᱧ ᱵᱟᱲᱟᱭ ᱜᱮᱭᱟ ᱪᱮᱫ ᱞᱮᱠᱟ ᱠᱚ
ᱦᱮᱸ ᱟᱫᱚ ᱵᱟᱲᱟᱭ ᱨᱮᱱᱟᱜ ᱞᱟᱹᱠᱛᱤ ᱫᱚ ᱢᱮᱱᱟᱜ ᱟᱠ ᱟᱠᱟᱫ ᱜᱮᱭᱟ ᱡᱮᱦᱮᱛᱩ ᱟᱵᱚᱣᱟᱜ ᱥᱮᱨᱣᱟ ᱨᱮᱱᱟᱜ ᱠᱟᱱ ᱛᱟᱵᱚᱱᱟ ᱦᱮᱸ ᱥᱮ᱾ ᱡᱚᱛᱚᱱᱟᱜ ᱜᱮ ᱵᱟᱲᱟᱭ ᱫᱚ ᱞᱟᱹᱠᱛᱤ ᱢᱮᱱᱟᱜ-ᱟ, ᱟᱫᱚ ᱚᱱᱠᱟ ᱦᱩᱭᱩᱜ ᱜᱮᱭᱟ ᱠᱚᱢ ᱵᱤᱥᱤ ᱵᱟᱰᱟᱭ ᱫᱚ, ᱟᱨ ᱡᱚᱛᱚᱱ ᱦᱚᱲ ᱫᱚ ᱡᱚᱛᱚᱱᱟᱜ ᱫᱚ ᱵᱟᱢ, ᱢᱤᱫ ᱫᱷᱟᱣ ᱨᱮᱫᱚ ᱵᱟᱢ ᱥᱮᱬᱟ ᱫᱟᱲᱮᱜ-ᱟ ᱥᱮ ᱵᱟᱢ ᱵᱟᱰᱟᱭ ᱫᱟᱲᱮᱜ-ᱟ᱾ ᱫᱚ ᱚᱱᱠᱟ ᱜᱮ ᱦᱟᱯᱲᱟᱢ ᱠᱚᱴᱷᱮᱱ ᱠᱷᱚᱱᱟᱜ ᱦᱚᱸ ᱠᱩᱞᱤ ᱵᱩᱡᱷᱟᱹᱣ ᱨᱮᱱᱟᱜ ᱞᱟᱹᱠᱛᱤ ᱢᱮᱱᱟᱜ ᱟᱠᱟᱫᱟ ᱾
ᱦᱮᱸ ᱟᱨ ᱛᱟᱦᱞᱮ ᱟᱯᱮ ᱥᱮᱱ ᱫᱚ ᱦᱟᱸᱜ ᱢᱮᱱ ᱜᱟᱱᱚᱜ ᱤᱭᱟᱹ ᱠᱟᱨᱟᱢ ᱠᱚᱫᱚ ᱠᱚ ᱢᱟᱱᱟᱣ ᱵᱟᱲᱟᱭ ᱜᱮᱭᱟ ᱥᱮ ᱵᱟᱝ ᱜᱮ ᱾
ᱠᱟᱨᱟᱢ ᱫᱚ ᱱᱚᱛᱮ ᱫᱚ ᱵᱟᱠᱚ ᱠᱟᱨᱟᱢᱚᱜᱼᱟ ᱾
ᱟᱪᱪᱷᱟ ᱟᱞᱮ ᱥᱮᱱ ᱫᱚ ᱦᱟᱸᱜ ᱠᱟᱨᱟᱢᱚᱜᱼᱟ᱾ ᱱᱚᱜᱼᱚᱭ ᱦᱟᱸᱜ ᱱᱤᱛᱚᱜ ᱫᱚ ᱦᱟᱸᱜ ᱵᱷᱟᱫᱚᱨ ᱵᱚᱸᱜᱟ ᱦᱟᱸᱜ ᱵᱚᱞᱚᱜ ᱠᱟᱱᱟ ᱦᱟᱸᱜ ᱚᱱᱮ
ᱦᱳᱭ᱾
ᱟᱨ ᱢᱤᱫ ᱪᱟᱸᱫᱚ ᱜᱟᱱ ᱢᱮᱱᱟᱜᱼᱟ ᱟᱫᱚ ᱦᱟᱸᱜ ᱩᱱ ᱥᱚᱢᱚᱭ ᱦᱟᱜ ᱠᱟᱨᱟᱢ ᱦᱳᱭᱳᱜ ᱜᱮᱭᱟ᱾ ᱟᱞᱮ ᱥᱮᱱ ᱯᱚᱛᱤ, ᱯᱚᱛᱤ ᱡᱟᱦᱟ ᱛᱤᱱᱟᱹᱜ ᱟᱹᱛᱩ ᱜᱟᱱ ᱱᱚᱛᱮ ᱢᱮᱱᱟᱜᱼᱟ᱾ ᱟᱞᱮ ᱱᱚᱛᱮ ᱨᱮ
ᱦᱩᱸ ᱦᱩᱸ ᱦᱩᱸ᱾
ᱟᱫᱚ ᱦᱟᱸᱜ ᱡᱚᱛᱚ ᱟᱹᱛᱩ ᱨᱮᱜᱮ ᱠᱚ ᱠᱟᱨᱟᱢ ᱠᱚ ᱢᱟᱱᱟᱣ ᱜᱮᱭᱟ ᱟᱞᱮ ᱥᱮᱱ ᱫᱚ ᱾
ᱟᱪᱪᱷᱟ᱾
ᱟᱫᱚ ᱟᱯᱮ ᱫᱚ ᱱᱚᱣᱟ ᱢᱟᱱᱮ ᱚᱠᱟᱴᱟᱜ ᱠᱟᱨᱟᱢ ᱯᱮ ᱢᱟᱱᱟᱣᱟ ᱟᱹᱰᱤ ᱨᱚᱠᱚᱢ ᱛᱚ ᱢᱮᱱᱟᱜᱼᱟ ᱦᱟᱱᱮ ᱰᱟᱠ ᱨᱮᱠᱚ ᱠᱟᱨᱟᱢᱚᱜᱼᱟ ᱮᱸᱫᱮ ᱨᱮ ᱠᱚ ᱠᱟᱨᱟᱢᱚᱜᱼᱟ ᱡᱟᱹᱛᱤᱭᱟᱹ ᱨᱮᱠᱚ ᱠᱟᱨᱟᱢᱚᱜᱼᱟ ᱾
ᱟᱞᱮ ᱫᱚ ᱦᱟᱸᱜ ᱮᱸᱫᱮ ᱨᱮᱞᱮ ᱠᱟᱨᱟᱢᱚᱜ ᱛᱟᱦᱮᱱᱟ ᱾
ᱚ‌ ᱢᱟᱱᱮ ᱯᱳᱭᱞᱳ ᱩᱛᱟᱨ ᱨᱮᱜᱮ ᱾
ᱦᱳᱭ ᱯᱳᱭᱞᱳ ᱩᱛᱟᱹᱨ ᱨᱮᱜᱮ ᱚᱱᱟ ᱪᱷᱟᱛᱟ ᱠᱟᱨᱟᱢᱚᱜᱼᱟ ᱪᱷᱟᱛᱟ ᱠᱟᱨᱟᱢ ᱠᱚ ᱢᱮᱱ ᱠᱟᱜ-ᱟ ᱪᱷᱟᱛᱟ ᱠᱟᱨᱟᱢ ᱟᱨ ᱮᱸᱫᱮ ᱠᱟᱨᱟᱢ ᱫᱚ ᱦᱟᱸᱜ ᱢᱤᱫ ᱢᱤᱫ ᱜᱮᱭᱟ ᱾
ᱦᱮᱸᱛᱚ ᱩᱱᱜᱮ ᱱᱟᱜ ᱢᱟᱱᱮ ᱚᱱᱟ ᱫᱚ ᱚᱱᱮ ᱡᱟᱦᱟᱸ ᱵᱷᱟᱫᱚᱨ ᱵᱚᱸᱜᱟ ᱢᱩᱪᱟᱹᱫ ᱢᱩᱪᱟᱹ ᱪᱟᱹᱫ ᱦᱩᱭᱩᱜ ᱠᱟᱱᱟ ᱵᱷᱟᱫᱚᱨ ᱥᱚᱝᱠᱟᱱᱛᱤ ᱨᱮ ᱥᱮ ᱛᱤᱥ ᱦᱩᱭᱩᱜᱼᱟ ᱾
ᱟᱨ ᱪᱷᱟᱛᱟ ᱠᱟᱨᱟᱢ ᱢᱟ ᱦᱟᱜ ᱞᱟᱦᱟᱜᱼᱟ ᱵᱟᱠᱷᱟᱱ ᱫᱚ ᱪᱷᱟᱛᱟ ᱠᱟᱨᱟᱢ ᱜᱮ ᱞᱟᱦᱟᱜ ᱛᱟᱦᱮᱱ᱾ ᱛᱟᱯᱚᱨᱮ ᱮᱸᱫᱮ ᱠᱟᱨᱟᱢ ᱢᱟᱱᱮ ᱢᱤᱫᱵᱟᱨ ᱫᱤᱱ ᱞᱟᱦᱟ ᱛᱟᱭᱱᱚᱢᱚᱜ ᱛᱟᱦᱮᱱᱚᱜ᱾
ᱟᱪᱪᱷᱟ, ᱟᱪᱪᱷᱟ᱾
ᱠᱩᱫᱟᱹᱭ ᱦᱟᱸᱜ ᱜᱟᱯᱟ ᱠᱚ ᱦᱟᱸᱜ ᱠᱚ ᱫᱚᱱ ᱦᱚᱪᱚᱭᱟ ᱦᱟᱸᱜ ᱟᱞᱮ ᱮᱫᱮ ᱠᱟᱨᱟᱢ ᱫᱚ ᱦᱟᱸᱜ ᱢᱮᱭᱟᱝ ᱮᱫᱽᱨᱟ ᱥᱮᱫ ᱠᱚ ᱫᱚᱱ ᱦᱚᱪᱚᱭ ᱛᱟᱦᱮᱱᱟ᱾
ᱟᱪᱪᱷᱟ, ᱟᱪᱪᱷᱟ, ᱟᱪᱪᱷᱟ ᱦᱮᱸ ᱟᱫᱚ ᱠᱟᱨᱟᱢ ᱠᱚᱫᱚ ᱵᱟᱝ ᱦᱩᱭᱩᱜ ᱦᱚᱛᱮᱡ ᱛᱮ ᱠᱟᱨᱟᱢ ᱤᱫᱤ ᱠᱟᱛᱮᱜ ᱫᱚ ᱩᱱᱟᱹᱜ ᱡᱟᱹᱥ ᱛᱤ ᱵᱟᱰᱟᱭ ᱵᱟᱹᱱᱩᱜ ᱠᱟᱫᱟ ᱾ ᱦᱮᱸ ᱟᱫᱚ ᱱᱚᱝᱠᱟ ᱢᱟᱢᱟ ᱚᱲᱟᱜ ᱠᱚᱨᱮ ᱞᱮ ᱥᱮᱱ ᱵᱟᱲᱟᱜ ᱜᱮᱭᱟ ᱧᱮᱧᱮᱞ ᱠᱚᱫᱚ ᱾ ᱟᱫᱚ ᱩᱱᱟᱹᱜ ᱫᱚ ᱵᱟᱲᱟᱭ ᱫᱚ ᱵᱟᱹᱱᱩᱜ ᱠᱟᱫᱟ ᱚᱱᱟ ᱠᱚ ᱦᱮᱸ᱾ ᱟᱨ ᱛᱟᱞᱦᱮ ᱪᱮᱫ ᱠᱚ ᱚᱱᱠᱟ ᱟᱨᱚ ᱦᱩᱭᱩᱜ ᱛᱟᱯᱮᱜ ᱜᱮᱭᱟ ᱯᱚᱨᱚᱵᱽ ᱯᱤᱦᱟᱹ ᱠᱚᱫᱚ ᱛᱟᱞᱦᱮ?
ᱟᱞᱮ ᱥᱮᱱᱟᱜ ᱯᱚᱨᱚᱵᱽ ᱫᱚ ᱵᱚᱞᱛᱮ ᱜᱮᱞᱮ ᱦᱟᱜ ᱱᱤᱛᱚᱜ ᱫᱚ ᱦᱟᱜ ᱯᱚᱨᱚᱵᱽ ᱫᱚ ᱮᱴᱟᱜᱟᱜ ᱫᱚ ᱵᱟᱝ ᱦᱩᱭᱩᱜ ᱛᱟᱦᱮᱱᱟ ᱟᱨ
ᱱᱚᱛᱮ ᱫᱚ ᱦᱟᱜ ᱯᱟᱛᱟ ᱠᱚ ᱦᱚᱸᱛᱚ ᱵᱟᱭ ᱦᱩᱭᱩᱜ ᱜᱮᱭᱟ ᱾
ᱚ, ᱚ᱾
ᱥᱟᱸᱜᱤᱧ ᱧᱚᱜ ᱨᱮ ᱦᱩᱭ ᱫᱚ ᱦᱩᱭᱩᱜᱼᱟ ᱥᱟᱸᱜᱤᱧ ᱧᱚᱜ ᱨᱮ ᱦᱩᱭᱩᱜ ᱜᱮᱭᱟ᱾
ᱟᱪᱪᱷᱟ᱾
ᱱᱚᱛᱮ ᱦᱟᱸᱜ ᱢᱮᱱ ᱢᱮ ᱥᱟᱛ ᱟᱴ ᱠᱤᱞᱳᱢᱤᱴᱟᱨ ᱥᱟᱸᱜᱤᱧ ᱧᱚᱜ ᱨᱮ ᱦᱳᱭᱳᱜ ᱜᱮᱭᱟ᱾
ᱚᱜ ᱚ,
ᱟᱞᱮ ᱥᱩᱨ ᱥᱮᱜ ᱮᱸ ᱱᱚᱣᱟ ᱫᱚᱛᱮ ᱫᱚᱠᱚ ᱢᱮᱛᱟ ᱦᱟᱜ ᱟᱸᱡᱚᱢ ᱵᱟᱲᱟ ᱟᱠᱟᱫ ᱜᱮᱭᱟ, ᱚᱱᱟ ᱵᱳᱨᱳ ᱯᱟᱛᱟ ᱯᱮ ᱟᱸᱡᱚᱢ ᱵᱟᱲᱟ ᱟᱠᱟᱫ ᱜᱮᱭᱟ?
ᱟᱪᱪᱷᱟ ᱟᱪᱪᱷᱟ ᱥᱩᱨ ᱜᱮᱭᱟ ᱛᱟᱞᱦᱮ ᱵᱟᱝ?
ᱦᱳᱭ ᱥᱩᱨ ᱧᱚᱜ ᱜᱮᱭᱟ, ᱟᱹᱰᱤ ᱥᱟᱺᱜᱤᱧ ᱥᱟᱺᱜᱤᱧ ᱠᱚᱨᱮ ᱦᱚᱲ ᱠᱚ ᱦᱤᱡᱩᱜ ᱜᱮᱭᱟ ᱚᱱᱟ ᱫᱚ ᱦᱟᱸᱜ ᱾
ᱦᱮᱸ ᱦᱮᱸ ᱱᱟᱢᱰᱟᱠ ᱯᱟᱛᱟ ᱠᱟᱱ ᱜᱮᱭᱟ ᱛᱚ ᱵᱳᱨᱳ ᱯᱟᱛᱟ ᱫᱚ, ᱟᱸᱡᱚᱢ ᱟᱠᱟᱱᱟ᱾ ᱪᱟᱞᱟᱣ ᱠᱚᱫᱚ ᱱᱷᱟᱸᱜ ᱵᱟᱝ ᱦᱩᱭ ᱭᱟᱠᱟᱱᱟ ᱱᱤᱝ ᱠᱟᱹᱱ ᱦᱚᱲ ᱫᱚ, ᱚᱱᱟ ᱫᱚ ᱦᱟᱸᱜ ᱩᱱᱤᱼᱼ ᱚᱱᱟᱜᱮ ᱟᱨᱦᱚᱸ ᱢᱤᱫᱴᱟᱹᱱ ᱪᱮᱫ ᱯᱟᱹᱞᱩ ᱯᱟᱛᱟ ᱦᱚᱸᱠᱚ ᱧᱩᱛᱩᱢᱟᱜ ᱜᱮᱭᱟ ᱥᱮ ᱪᱮᱫ?
ᱦᱳᱭ ᱦᱳᱭ ᱯᱟᱹᱞᱩ ᱯᱟᱛᱟ ᱜᱮ ᱦᱟᱸᱜ ᱚᱱᱟ ᱫᱚ ᱢᱟᱱᱮᱻ ᱩᱸ ᱼᱼ ᱢᱮᱫ ᱴᱟᱝ ᱯᱟᱛᱟ ᱫᱟᱲᱮ ᱨᱮ ᱱᱷᱟᱸᱜ ᱯᱮ ᱴᱷᱮᱱ ᱯᱟᱛᱟ ᱦᱩᱭᱩᱜ ᱜᱮᱭᱟ ᱫᱚᱦᱚᱭ ᱜᱮᱭᱟ ᱠᱚ ᱯᱮᱭᱟ ᱠᱚᱢᱤᱰᱤᱭᱟᱹ ᱛᱮ᱾
ᱚᱸᱻ ᱚᱱᱟ ᱨᱮᱱᱟᱜ ᱵᱤᱥᱮᱼᱥᱚᱛ ᱛᱚ ᱫᱚ ᱪᱮᱫ ᱠᱟᱱᱟ ᱚᱱᱟ ᱯᱟᱛᱟ ᱨᱮᱱᱟᱜ?
ᱪᱮᱫ ᱞᱮᱠᱟ ᱞᱤᱧ ᱞᱟᱹᱭ ᱟᱹᱵᱤᱱᱟ ᱚᱱᱟ ᱥᱟᱜ ᱵᱤᱥᱮᱥᱚᱛ ᱤᱭᱟᱹ ᱢᱟᱱᱮ ᱱᱷᱟᱸᱜ? ᱚᱱᱟ ᱫᱚ ᱢᱮᱫᱴᱟᱜ ᱯᱟᱹᱞᱩ ᱯᱟᱛᱟᱜ, ᱯᱟᱹᱞᱩ ᱯᱟᱛᱟ ᱜᱮ ᱦᱟᱸᱜᱼᱼ ᱢᱟ ᱯᱳᱭᱞᱳ ᱫᱚᱠᱚ ᱠᱚᱨᱟᱣᱮᱫ ᱛᱟᱦᱮᱸᱱᱟ ᱞᱟᱦᱟ ᱛᱮᱫᱚ,
ᱟᱪᱪᱷᱟ, ᱩᱸᱰᱮ ᱦᱟᱭᱛᱟ ᱟᱫᱚᱼᱼ ᱚᱱᱟᱭ ᱯᱟᱹᱞᱩ ᱯᱟᱛᱟ ᱧᱩᱛᱩᱢ ᱨᱮᱱᱟᱜ ᱢᱟᱱᱮ ᱚᱡᱮ ᱪᱮᱫ ᱢᱮᱱᱟᱜ ᱟᱠᱟᱫᱟᱜᱼᱟ ᱚᱸᱰᱮ?
ᱚᱱᱟ ᱫᱚ ᱴᱷᱤᱠ ᱵᱟᱹᱞᱤᱧ ᱵᱟᱲᱟᱭᱟ ᱦᱟᱸᱜ ᱥᱟᱸᱜᱤᱧ ᱧᱚᱸᱜ ᱦᱟᱸᱜ ᱱᱤᱜ ᱤᱭᱟᱹ ᱛᱷᱤ ᱠᱷᱚᱵᱚᱨ ᱦᱟᱸᱜ ᱵᱟᱹᱞᱤᱧ ᱵᱟᱲᱟᱭ ᱜᱮᱭᱟ᱾
ᱛᱟ ᱡᱮ, ᱟᱸᱡᱚᱢ ᱠᱟᱜᱼᱟᱹᱞᱤᱧ ᱡᱮ ᱯᱟᱹᱞᱩ ᱯᱟᱛᱟ ᱜᱮ ᱦᱟᱸᱜ ᱢᱮᱫᱴᱟᱝ ᱯᱟᱛᱟ ᱠᱚ ᱠᱚᱨᱟᱣ ᱚᱪᱚᱭᱮᱫ ᱛᱟᱸᱦᱮᱱᱟ᱾
ᱦᱚᱸᱜ ᱚᱸ᱾
ᱩᱸᱠᱩ ᱯᱟᱹᱞᱩ ᱯᱟᱛᱟ ᱜᱮ ᱦᱟᱸᱜ ᱡᱟᱦᱟᱸᱭ ᱯᱟᱹᱞᱩ ᱯᱟᱛᱟ ᱠᱚᱢᱤᱰᱤ ᱠᱚ ᱛᱟᱦᱮᱸ ᱠᱟᱱᱟ
ᱦᱚᱸ ᱦᱮᱸ᱾
ᱠᱩ ᱠᱚᱨᱟᱣ ᱚᱪᱚ ᱪᱮᱫ ᱫᱟ, ᱫᱟ ᱯᱚᱨᱟ ᱫᱚ ᱦᱟᱸᱜᱼᱼ ᱫᱤᱱ ᱫᱤᱱ ᱛᱮ ᱦᱟᱸᱜ ᱦᱚᱲ ᱠᱚ ᱞᱟᱹᱭ ᱦᱟᱠᱚᱼᱦᱟ ᱡᱮ ᱦᱮᱸ ᱟᱵᱚ ᱥᱩᱨ ᱨᱮ ᱱᱚᱣᱟ ᱠᱚ ᱠᱚᱨᱟᱣ ᱚᱪᱚ ᱭᱮᱫ, ᱟᱵᱚ ᱦᱚᱸᱵᱚᱱ ᱠᱚᱨᱟᱣ ᱦᱚᱪᱚᱭᱟ ᱱᱚᱸᱰᱮ᱾